ᱡᱚᱦᱟᱨ ᱜᱮ ᱵᱚᱭᱦᱟ, ᱮᱠᱟᱞ ᱮᱠᱟᱞ ᱮᱠᱟᱞ ᱮᱠᱟᱞ᱾ ᱟᱨ ᱪᱮᱫ ᱞᱮᱠᱟ ᱫᱟᱜ ᱠᱚ ᱡᱟᱹᱲᱤᱭᱟᱜᱼᱟ ᱥᱮ ᱵᱟᱝ?
ᱦᱮᱸ ᱫᱟᱜ ᱫᱚ ᱡᱟᱲᱤ ᱞᱮᱫᱟ᱾ ᱟᱫᱚ ᱱᱤᱛᱚᱜ ᱫᱚᱭ ᱥᱤᱛᱩᱝ
ᱟᱪᱪᱷᱟ ᱟᱪᱪᱷᱟ ᱟᱪᱪᱷᱟ ᱟᱪᱪᱷᱟ, ᱦᱮᱸ ᱟᱸᱡᱚᱢᱚᱜ ᱠᱟᱱ ᱜᱮᱭᱟ ᱟᱸᱡᱚᱢᱚᱜ ᱠᱟᱱ ᱜᱮᱭᱟ ᱟᱸᱡᱚᱢᱚᱜ ᱠᱟᱱ ᱜᱮᱭᱟ ᱥᱤ ᱛᱩᱝ ᱠᱟᱫᱟᱭ ᱱᱤᱛ ᱫᱚ ᱵᱟᱝ?
ᱦᱮᱸ ᱦᱮᱸ ᱫᱟᱭ᱾ ᱟᱨ ᱜᱚᱝᱠᱮ ᱦᱚᱞᱮ ᱪᱮᱫ ᱠᱚᱢ ᱵᱟᱲᱟᱭ ᱜᱮᱭᱟ?
ᱟ ᱪᱮᱫ ᱦᱚᱸ ᱵᱟᱝᱜᱮ ᱤᱧ ᱦᱚᱸ ᱢᱤᱱᱤᱧ ᱜᱮᱭᱟ ᱟ ᱱᱤᱛ ᱫᱚ ᱚᱲᱟᱜ ᱠᱚᱨᱮ ᱜᱮ ᱢᱤᱱᱤᱧ ᱜᱮᱭᱟ᱾ ᱟᱨ ᱦᱩᱲᱩ ᱠᱚᱦᱚᱸ ᱚᱱᱠᱟ ᱫᱚ ᱡᱷᱚᱛᱚ ᱜᱮ ᱨᱚᱦᱚᱭ ᱵᱟᱲᱟᱭ ᱠᱚᱢᱯᱞᱤᱴ ᱪᱟᱵᱟ ᱦᱩᱭᱩ ᱠᱟᱱᱟ᱾ ᱟᱫᱚ ᱚᱱᱟᱛᱮ ᱚᱲᱟᱜ ᱠᱚᱨᱮ ᱜᱮ ᱢᱤᱱᱤᱧᱟ, ᱟᱫᱚ ᱱᱤᱛᱚᱜ ᱫᱚ ᱚᱱᱠᱟ ᱠᱟᱹᱢᱤ ᱠᱚᱦᱚᱸ ᱵᱟᱝ ᱧᱟᱢᱚᱜ ᱠᱟᱱᱟ ᱯᱟᱸᱡᱟ ᱵᱟᱲᱟ ᱦᱩᱭᱩᱜ ᱠᱟᱱᱟ ᱡᱩᱫᱤ ᱚᱱᱠᱟᱱ ᱠᱟᱢᱤ ᱠᱚ ᱢᱮᱱᱟᱜ ᱠᱷᱟᱱ ᱫᱚ ᱟᱯᱮ ᱥᱮᱱ ᱱᱚᱝᱠᱟ ᱞᱟᱹᱭ ᱵᱟᱲᱟᱭᱟᱹᱧ ᱢᱮ ᱮᱸᱰᱮ ᱠᱷᱟᱱᱤᱧ ᱥᱮᱱᱚᱜᱼᱟ᱾ ᱠᱟᱨᱚᱱ ᱦᱩᱲᱩ ᱠᱚ ᱨᱚᱦᱚᱭ ᱠᱚᱫᱚ ᱪᱟᱵᱟ ᱠᱟᱱᱟ ᱛᱚ᱾
ᱟᱪᱪᱷᱟ ᱟᱪᱪᱷᱟ ᱟᱫᱚ ᱜᱚᱝᱠᱮ ᱛᱟᱦᱚᱞᱮ ᱠᱟᱢᱤ ᱨᱮᱱᱟᱜ ᱠᱟᱛᱷᱟᱢ ᱞᱟᱹᱭ ᱠᱮᱫᱟ ᱟᱫᱚ ᱠᱳᱢᱯᱟᱱᱤ ᱨᱮᱱᱟᱜ ᱠᱟᱹᱢᱤ ᱠᱚᱢ ᱪᱟᱞᱟᱣ ᱵᱟᱲᱟ ᱠᱟᱱᱟ ᱥᱮ ᱵᱟᱝ ᱛᱟᱦᱞᱮ?
ᱮ ᱠᱳᱢᱯᱟᱱᱤ ᱠᱚ ᱠᱟᱹᱢᱤ ᱫᱚ ᱵᱟᱹᱧ ᱪᱟᱞᱟᱣ ᱵᱟᱲᱟ ᱠᱟᱱᱟ ᱜᱚᱝᱠᱮ ᱚᱱᱠᱟ ᱠᱳᱢᱯᱟᱱᱤ ᱠᱟᱹᱢᱤ ᱠᱚᱫᱚ᱾ ᱪᱮᱫ ᱞᱮᱠᱟ ᱟᱢᱮᱢ ᱪᱟᱞᱟᱣ ᱠᱟᱱᱟ ᱜᱚᱝᱠᱮ?
ᱦᱮᱸ ᱤᱧ ᱫᱚ ᱠᱟᱹᱢᱤᱧ ᱪᱟᱞᱟᱜ ᱠᱟᱱᱟ ᱛᱚ ᱚᱱᱟ ᱠᱳᱢᱯᱟᱱᱤ ᱠᱟᱹᱢᱤ ᱜᱮ᱾
ᱚ ᱟᱪᱪᱷᱟ ᱟᱪᱷᱟ ᱟᱪᱪᱷᱟ ᱟᱫᱚ ᱠᱟᱹᱡ ᱮᱢ ᱞᱟᱹᱭ ᱯᱩᱴᱟᱹᱣᱟᱹᱧ ᱠᱷᱟᱱ ᱪᱮᱫ ᱞᱮᱠᱟ ᱠᱟᱹᱢᱤ ᱠᱚ ᱚᱠᱟ ᱞᱮᱠᱟᱼᱼ ᱠᱷᱟᱱ ᱤᱧ ᱦᱚᱧ ᱪᱟᱞᱟᱜᱼᱟ ᱥᱮᱧ ᱡᱚᱭᱮᱱᱟ ᱚᱠᱟ ᱞᱮᱠᱟ ᱪᱮᱫ ᱞᱮᱠᱟ ᱠᱟᱹᱢᱤ ᱠᱟᱱᱟ ᱜᱚᱝᱼᱼ
ᱟᱪᱪᱷᱟ ᱟᱫᱚ ᱜᱚᱝᱠᱮ ᱠᱟᱹᱢᱤ ᱞᱮᱠᱟ ᱛᱮᱫᱚ ᱟᱹᱰᱤ ᱨᱚᱠᱚᱢ ᱟᱞᱮ ᱱᱚᱶᱟ ᱟᱭᱢᱟ ᱟᱭᱢᱟᱼᱼ ᱠᱳᱢᱯᱟᱱᱤ ᱦᱮᱱᱟᱜ-ᱟ ᱦᱮᱸ ᱥᱮ᱾ ᱡᱮᱢᱚᱱ ᱮ ᱨᱮᱥᱢᱤ ᱦᱮᱱᱟᱜᱼᱟ ᱴᱟᱴᱟ ᱢᱮᱴᱟᱞᱤᱠ ᱦᱮᱱᱟᱜᱼᱟ ᱥᱩᱯᱨᱤᱢ ᱢᱮᱱᱟᱜᱼᱟ ᱵᱮᱝᱜᱚᱞ ᱮᱱ ᱟᱨᱼᱼ ᱴᱤ ᱦᱮᱱᱟᱜ-ᱟ ᱟᱭᱢᱟ ᱟᱭᱢᱟ ᱦᱮᱱᱟᱜᱼᱟ ᱛᱚ ᱤᱧ ᱫᱚ ᱡᱟᱦᱟᱸ ᱥᱩᱯᱨᱤ ᱢᱮᱱᱟᱜ-ᱟ ᱥᱮᱼᱼ ᱥᱩᱯᱨᱤᱢ ᱡᱟᱦᱟᱸ ᱠᱳᱢᱯᱟᱱᱤ ᱟᱞᱮ ᱚᱲᱟᱜ ᱠᱷᱚᱱᱟᱜ ᱥᱩᱨ ᱜᱮᱭᱟ ᱛᱚᱼᱼ ᱛᱚ ᱚᱸᱰᱮ ᱜᱤᱧ ᱪᱟᱞᱟᱜ ᱜᱮᱭᱟ ᱟᱨ ᱪᱮᱫ ᱟᱫᱚ ᱚᱸᱰᱮᱜᱮ ᱚᱱᱟ ᱫᱚ ᱟᱵᱚᱣᱟᱜ ᱡᱟᱦᱟᱸᱼᱼ ᱪᱮᱭᱟᱨ ᱴᱮᱵᱤᱞ ᱯᱞᱟᱥᱴᱤᱠ ᱨᱮᱱᱟᱜ ᱦᱮᱱᱟᱜ-ᱟ ᱥᱮ ᱥᱩᱯᱨᱤᱢ ᱠᱳᱢᱯᱟᱱᱤ ᱨᱮᱱᱟᱜ ᱛᱟᱨᱯᱚᱨ ᱡᱟᱦᱟᱸ ᱯᱟᱭᱤᱯ ᱠᱚ ᱢᱮᱱᱟᱜᱼᱟᱼᱼ
ᱦᱮ ᱦᱮ᱾
ᱟᱭᱢᱟ ᱟᱭᱢᱟ ᱡᱤᱱᱤᱥ ᱯᱞᱟᱥᱴᱤᱠ ᱨᱮᱱᱟᱜ ᱜᱮ ᱛᱮᱭᱟᱨᱚᱜᱼᱟ ᱟᱨ ᱪᱮᱫ ᱚᱸᱰᱮ ᱠᱷᱚᱱᱟᱜ ᱟ ᱚᱸᱰᱮ ᱜᱤᱧ ᱪᱟᱞᱟᱜ ᱜᱮᱭᱟ ᱠᱟᱹᱢᱤ ᱟᱨ ᱪᱮᱫ᱾ ᱡᱩᱫᱤ ᱜᱚᱝᱠᱮ ᱛᱟᱦᱚᱞᱮ ᱚᱱᱠᱟ ᱠᱟᱹᱢᱤ ᱡᱩᱫᱤᱢ ᱞᱟᱹᱭᱟ ᱛᱟᱦᱚᱞᱮ ᱚᱱᱛᱮᱼᱼ
ᱟ ᱜᱚᱱᱚᱝ ᱠᱚ ᱪᱮᱫ ᱞᱮᱠᱟ ᱮᱢᱚᱜ ᱜᱮᱭᱟ ᱠᱚ ᱜᱚᱝᱼᱼ
ᱜᱚᱱᱚᱝ ᱫᱚ ᱱᱚᱠᱟᱼᱼ ᱯᱟᱸᱪ ᱪᱷᱚ ᱥᱚ ᱠᱟᱛᱮ ᱚᱱᱠᱟ ᱢᱤᱫᱴᱟᱝ ᱦᱮᱱᱟᱜᱼᱟ ᱪᱮᱫ ᱠᱳᱢᱯᱟᱱᱤ ᱨᱮᱴ ᱚᱱᱠᱟ ᱜᱮ ᱠᱚ ᱮᱢᱚᱜ ᱜᱮᱭᱟ᱾
ᱟᱪᱪᱷᱟ ᱟᱪᱪᱷᱟ ᱟᱪᱪᱷᱟ᱾ ᱛᱟᱦᱚᱞᱮ ᱟᱹᱞᱤᱧ ᱦᱚᱸ ᱛᱟᱦᱚᱞᱮ ᱚᱱᱠᱟ ᱜᱮ ᱪᱟᱞᱟᱜ ᱟᱹᱞᱤᱧ ᱟᱹᱵᱤᱱ ᱥᱮᱫ ᱜᱮ ᱠᱟᱹᱢᱤ᱾ ᱟ ᱛᱟᱦᱚᱞᱮ ᱡᱳᱜᱟᱡᱳᱜᱽ ᱟᱞᱤᱧ ᱚᱱᱠᱟ ᱟ ᱛᱤᱥ ᱠᱚᱛᱮ ᱞᱤᱧ ᱪᱟᱞᱟᱜ ᱛᱮ ᱱᱟᱯᱟᱭᱚᱜᱼᱟ᱾ ᱦᱩᱸ᱾
ᱚ ᱛᱟᱦᱞᱮ ᱜᱚᱝᱠᱮ ᱱᱚᱸᱰᱮ ᱛᱟᱦᱞᱮ ᱜᱟᱞᱢᱟᱨᱟᱣ ᱦᱩᱭᱩᱜᱼᱟ᱾ ᱜᱟᱞᱢᱟᱨᱟᱣ ᱠᱟᱛᱮᱫ ᱛᱟᱦᱞᱮ ᱟᱹᱵᱤᱱ ᱦᱟᱜ ᱯᱚᱨᱮᱛᱮ ᱚᱱᱠᱟ ᱡᱟᱱᱟᱣ ᱟᱵᱤᱱ ᱟᱞᱤᱧ ᱵᱩᱡᱟᱹᱣᱼᱼ ᱡᱟᱹᱣ ᱠᱮᱜ-ᱟ ᱵᱤᱱ ᱥᱮ ᱢᱟᱱᱮ ᱱᱚᱰᱮ ᱛᱚ ᱟᱹᱰᱤᱼᱼ ᱠᱳᱢᱟᱱᱤ ᱨᱮ ᱚᱱᱠᱟ ᱵᱟ ᱢᱟᱱᱮᱼᱼ ᱡᱚᱛᱚ ᱠᱤᱪᱷᱩ ᱵᱟᱲᱟᱭ ᱠᱟᱛᱮ ᱟᱫᱚ ᱛᱟᱦᱞᱮ ᱟᱵᱤᱱ ᱞᱤᱧ ᱡᱟᱱᱟᱣ ᱟᱵᱮᱱᱟ ᱵᱩᱡᱷᱟᱹᱣ ᱠᱮᱜ-ᱟ ᱵᱤᱱ ᱥᱮ᱾
ᱮᱠᱟᱞ ᱮᱠᱼᱼ
ᱛᱟᱦᱞᱮ ᱚᱱᱟ ᱵᱮᱜᱚᱨ ᱛᱟᱦᱞᱮ ᱱᱤᱛᱚᱜ ᱫᱚᱵᱤᱱ ᱪᱤᱠᱟᱹ ᱜᱮᱭᱟ ᱟᱫᱚ?
ᱟ ᱱᱤᱛ ᱫᱚ ᱫᱚ ᱚᱱᱠᱟ ᱫᱚ ᱪᱮᱫ ᱦᱚᱸ ᱵᱟᱝ ᱯᱟᱲᱦᱟᱜ ᱠᱚᱦᱚᱸ ᱟᱹᱰᱤ ᱟᱭᱢᱟ ᱮ ᱫᱤᱱᱼᱼ ᱨᱮᱜᱮᱞᱤᱧ ᱮ ᱵᱟᱹᱜᱤᱭ ᱠᱟᱜ-ᱟ ᱟ ᱢᱚᱴᱟᱢᱩᱴᱤ ᱦᱩᱭᱩᱜ ᱠᱟᱱᱟᱼᱼ ᱟᱹᱰᱤ ᱫᱤᱱ ᱜᱮ ᱦᱳᱭᱱᱟ ᱟᱫᱚ ᱚᱲᱟᱜᱼᱼ ᱠᱚᱨᱮᱱᱟᱜ ᱴᱟᱠᱟ ᱯᱚᱭᱥᱟ ᱠᱟᱹᱣᱰᱤ ᱠᱚ ᱟᱱᱟᱴ ᱠᱷᱚᱛᱤᱨ ᱛᱮ ᱩᱱᱟᱹᱜ ᱛᱮ ᱵᱟᱹᱞᱤᱧ ᱯᱟᱲᱦᱟᱣ ᱫᱟᱲᱮ ᱠᱟᱣᱫᱟᱼᱼ ᱟᱫᱚ ᱱᱤᱛ ᱫᱚ ᱚᱱᱟ ᱠᱚᱜᱮ ᱧᱮᱞ ᱵᱟᱲᱟ ᱦᱩᱭᱩᱜ ᱠᱟᱱᱟ ᱟᱨᱠᱤ᱾
ᱟᱪᱪᱷᱟ ᱟᱪᱼᱼ ᱦᱮᱸ ᱜᱚᱝᱠᱮ ᱟᱫᱚ ᱮ ᱯᱟᱲᱦᱟᱣ ᱥᱟᱶ ᱥᱟᱶ ᱛᱮ ᱯᱟᱲᱦᱟᱣ ᱞᱮᱠᱷᱟᱱ ᱛᱚ ᱵᱷᱟᱜᱤ ᱵᱟᱜᱤ ᱠᱟᱼᱼ ᱛᱷᱟ ᱟᱨ ᱟᱵᱚᱣᱟᱜ ᱫᱚ ᱱᱚᱝᱠᱟᱼᱼ ᱢᱟᱱᱮ ᱚᱨᱛᱷᱚᱱᱳᱭᱛᱤᱠ ᱫᱤᱠᱴᱟᱜ ᱡᱩᱫᱤ ᱚᱱᱠᱟ ᱵᱷᱟᱹᱜᱤ ᱵᱟᱝ ᱛᱟᱦᱮᱱᱟ ᱪᱤᱠᱟᱹᱭᱟᱢ ᱟᱫᱚ ᱨᱮᱸᱜᱮᱡ ᱡᱟᱞᱟ ᱫᱚᱼᱼ ᱠᱟᱹᱢᱤ ᱛᱚ ᱦᱩᱭᱩᱜᱼᱟ᱾ ᱡᱚᱠ ᱡᱟᱦᱟᱱᱟᱜ ᱠᱟᱹᱢᱤ ᱠᱟᱛᱮ ᱫᱚ ᱡᱚᱢ ᱛᱚ ᱦᱳᱭᱳᱜᱼᱟ ᱛᱚ ᱚᱱᱟ ᱠᱷᱟᱹᱛᱤᱨ ᱫᱚ ᱠᱟᱹᱢᱤ ᱫᱚ ᱞᱟᱠᱼᱼ ᱛᱤᱭᱟᱱ ᱠᱟᱱ ᱜᱮᱭᱟ ᱟᱨ ᱚᱱᱟᱜᱮ ᱵᱮᱯᱟᱨᱼᱼ
ᱮᱠᱟᱞ ᱮᱠᱟᱞ ᱮᱠᱟᱞ, ᱟᱨ ᱪᱮᱫ ᱞᱮᱠᱟ ᱛᱟᱦᱞᱮ ᱚᱲᱟᱜ ᱠᱚᱨᱮ ᱫᱚ? ᱛᱤᱱᱟᱹᱜ ᱦᱚᱲᱟᱯᱮ ᱜᱚᱝᱠᱮ?
ᱟᱫᱚ ᱚᱲᱟᱜ ᱨᱮᱫᱚ ᱵᱚᱞᱛᱮ ᱟᱞᱮ ᱫᱚ, ᱥᱟᱸᱜᱮ ᱵᱚᱭᱦᱟ ᱟᱞᱮ ᱟᱨ ᱩᱸ ᱱᱚᱝᱠᱟ ᱵᱚᱭᱦᱟ ᱠᱩᱲᱤ ᱫᱚ ᱵᱟᱹᱱᱩᱜ ᱠᱤᱱ ᱛᱟᱞᱮᱭᱟ ᱚᱱᱠᱟ ᱚᱠᱚᱭ ᱦᱚᱸ ᱵᱟᱹᱱᱩᱜ ᱠᱚᱣᱟ ᱪᱮᱜ ᱨᱮ ᱵᱚᱭᱦᱟ ᱠᱚᱲᱟ ᱜᱮ ᱦᱮᱱᱟᱜ ᱞᱮᱭᱟ᱾ ᱟ ᱯᱩᱱ ᱦᱚᱲ ᱜᱟᱱ ᱦᱮᱱᱟᱜ ᱞᱮᱭᱟ ᱟᱨ ᱪᱮᱜ ᱟᱨ ᱱᱚᱝᱠᱟ ᱟᱭᱳᱼᱵᱟᱵᱟ ᱱᱚᱝᱠᱟ ᱦᱮᱱᱟᱜ
ᱟᱪᱪᱷᱟ ᱟᱪᱪᱷᱟ ᱟᱪᱪᱷᱟ ᱟᱹᱰᱤ ᱱᱟᱯ
ᱟᱨ ᱟᱯᱮ ᱚᱲᱟᱜ ᱠᱚᱨᱮ ᱫᱚ ᱜᱚᱝᱠᱮ ᱛᱟᱦᱚᱞᱮ?
ᱟᱞᱮ ᱟᱞᱮ ᱦᱚᱸ ᱚᱝᱠᱟᱜᱮ ᱤᱧ ᱢᱤᱜᱴᱮᱱ ᱵᱚᱠᱚᱧ ᱢᱮᱱᱟᱭᱟ ᱟᱨ ᱤᱧ ᱢᱤᱱᱟᱹᱧᱟ ᱟᱨ ᱚᱝᱠᱟ ᱫᱚ ᱚᱲᱟᱜ ᱟ ᱦᱚᱲ ᱠᱚᱜᱮ ᱢᱮᱱᱟᱜ ᱠᱚᱣᱟ ᱚᱱᱠᱟ ᱟᱨ ᱚᱝᱠᱟ ᱦᱚᱸ ᱢᱚᱭ ᱛᱩᱨᱩᱭ ᱜᱟᱱ ᱦᱚᱲᱞᱮ ᱦᱩᱭᱩᱜᱼᱟ ᱟᱨᱠᱤ ᱦᱩᱸ᱾
ᱟᱪᱪᱷᱟ ᱟᱪᱪᱷᱟ ᱛᱟᱦᱚᱞᱮ ᱢᱟ ᱜᱚᱝ ᱠᱮ ᱞᱟᱹᱭ ᱜᱟᱱᱚᱜᱼᱟ ᱢᱤᱜᱴᱟᱝ ᱢᱟᱨᱟᱝ ᱯᱷᱮᱢᱮᱞᱤ ᱞᱮᱠᱟ᱾
ᱦᱳᱭ ᱦᱳᱭ ᱦᱳᱭ ᱦᱳᱭ ᱟᱫᱚ ᱜᱚᱲᱚᱢ ᱵᱩᱰᱷᱤ ᱜᱚᱲᱚᱢ ᱦᱟᱲᱟᱢ ᱱᱤᱛ ᱦᱚᱸ ᱢᱮᱱᱟᱜ ᱠᱤᱱ ᱜᱮᱭᱟ ᱦᱩᱸ᱾
ᱦᱩᱸ ᱦᱩᱸ ᱟᱹᱰᱤ ᱱᱟᱯᱟᱭ ᱱᱮᱛᱟᱨ ᱫᱚ᱾
ᱟᱨ ᱦᱩᱸ, ᱪᱮᱜ ᱠᱟ ᱛᱟᱦᱚᱞᱮ ᱱᱤᱛ ᱫᱚ, ᱮᱸ ᱚᱲᱟᱜ ᱠᱚᱨᱮ ᱢᱟ ᱪᱮᱫᱞᱮᱠᱟ ᱥᱤᱢ ᱥᱩᱠᱨᱤ ᱠᱚᱢ ᱟᱹᱥᱩᱞ ᱠᱟᱜ ᱠᱚᱣᱟ ᱥᱮ ᱵᱟᱝ?
ᱦᱮᱸ ᱥᱤᱢ ᱥᱩᱠᱨᱤ ᱵᱚᱞᱛᱮ, ᱮᱸ ᱥᱩᱠᱨᱤ ᱫᱚ ᱵᱟᱨᱭᱟ ᱯᱮᱭᱟ ᱜᱟᱱ ᱜᱤᱧ ᱫᱚᱦᱚ ᱠᱟᱜ ᱠᱚᱣᱟ᱾ ᱟᱨ ᱥᱤᱢ ᱨᱮᱱᱟᱜ ᱫᱚ ᱢᱤᱜᱴᱟᱝ ᱯᱷᱟᱨᱚᱢ ᱞᱮᱠᱟᱧ ᱞᱟᱲᱟᱣ ᱠᱟᱜᱼᱟ ᱟᱹᱰᱤ ᱢᱟᱨᱟᱝ ᱚᱲᱟᱜ ᱤᱧ ᱛᱮᱭᱟᱨ ᱟᱠᱟᱜ, ᱠᱚᱣᱟ ᱟᱫᱚ ᱚᱱᱟ ᱨᱮᱜᱮ ᱟᱹᱰᱤ ᱜᱟᱱ ᱜᱮ ᱥᱤᱢᱤᱧ ᱫᱚᱦᱚ ᱟᱠᱟᱜ ᱠᱚᱣᱟ ᱟᱨ ᱪᱮᱜ᱾
ᱟᱪᱪᱷᱟ ᱟᱹᱰᱤ ᱱᱟᱯᱟᱭ ᱦᱩᱸ᱾ ᱟᱫᱚ ᱛᱤᱱᱟᱹᱜ ᱛᱤᱱᱟᱹᱜ ᱜᱟᱱ ᱥᱤᱢ ᱠᱚ ᱦᱩᱭᱩᱜ ᱛᱟᱢᱟ ᱜᱚᱝᱠᱮ?
ᱟᱫᱚ ᱥᱤᱢ ᱫᱚ ᱱᱚᱝᱠᱟ ᱦᱟᱡᱟᱨ ᱵᱟᱨᱚᱥᱚ ᱜᱟᱱ ᱥᱤᱢ ᱠᱚ ᱦᱩᱭᱩᱜᱼᱟ ᱢᱤᱜᱴᱟᱝ ᱯᱷᱟᱨᱚᱢ ᱞᱮᱠᱟᱧ ᱛᱮᱭᱟᱨ ᱠᱟᱜᱼᱟ᱾ ᱛᱚ ᱟᱹᱰᱤ ᱜᱟᱱ ᱜᱤᱧ ᱫᱚᱦᱚᱣᱟ ᱠᱟᱜ ᱠᱚᱣᱟ ᱥᱤᱢ, ᱦᱮᱸ ᱦᱮᱸ ᱮᱠᱟᱞ ᱮᱠᱟᱞ᱾
ᱟᱪᱪᱷᱟ ᱟᱪᱪᱷᱟ, ᱛᱟᱦᱚᱞᱮ ᱟᱢ ᱢᱟ ᱟᱰᱤ ᱟᱭᱢᱟ ᱨᱩᱸᱡᱤ ᱯᱩᱸᱡᱤᱢ ᱫᱚᱦᱚ ᱠᱟᱫᱟ ᱜᱚᱝ
ᱵᱟᱝ ᱜᱚᱝᱠᱮ ᱚᱱᱠᱟ ᱫᱚ ᱵᱟᱝᱟ ᱟᱫᱚ, ᱢᱤᱜ ᱴᱟᱱ ᱨᱳᱡᱽᱜᱟᱨ ᱛᱚ ᱫᱚᱨᱠᱟᱨ ᱥᱚᱝᱥᱟᱨ ᱠᱟᱛᱮᱜ᱾ ᱟᱫᱚ ᱱᱚᱝᱠᱟ ᱦᱤᱥᱟᱹᱵ ᱛᱮᱜᱮ ᱟᱫᱚ ᱱᱚᱝᱠᱟ ᱞᱟᱲᱟ ᱦᱩᱭ ᱠᱟᱱᱟ᱾
ᱚᱱᱟ ᱦᱚᱸ ᱫᱚᱨᱠᱟᱨ ᱠᱟᱱ ᱜᱮᱭᱟ ᱩᱸ᱾
ᱮᱸ ᱦᱩᱸ
ᱟᱨ ᱚᱱᱠᱟᱱ ᱥᱟᱺᱰᱤ ᱠᱚ ᱢᱮᱱᱟᱜ ᱠᱚᱛᱟᱢᱟ ᱠᱤ ᱡᱟᱦᱟᱸ ᱞᱮᱠᱟ ᱫᱚ ᱱᱚᱜᱼᱚᱭ ᱡᱮᱢᱚᱱ? ᱮᱸ ᱛᱩᱯᱩᱫ ᱠᱚ ᱟᱹᱰᱤ ᱟᱭᱢᱟ ᱚᱠᱛᱚ ᱠᱚ ᱛᱩᱯᱩᱫ, ᱠᱚ ᱜᱮᱭᱟ, ᱟᱫᱚ ᱚᱱᱠᱟ ᱦᱚᱸ ᱟᱸ ᱚᱱᱟ ᱦᱚᱸ ᱟᱞᱤᱧ ᱦᱚᱸᱞᱤᱧ ᱢᱚᱱᱮᱭᱮᱜ ᱜᱮᱭᱟ ᱡᱮ ᱠᱟᱹᱡ ᱚᱱᱠᱟ ᱥᱟᱺᱰᱤ ᱞᱤᱧ ᱯᱟᱸᱡᱟ ᱵᱟᱲᱟᱭᱮᱜ ᱠᱚᱣᱟ ᱟᱨ ᱡᱩᱫᱤ ᱛᱩᱯᱩᱜ ᱞᱟᱹᱜᱤᱫ ᱛᱮ, ᱚᱱᱠᱟᱱ ᱥᱟᱺᱰᱤ ᱡᱟᱦᱟᱸ ᱧᱮᱞ ᱡᱩᱛᱨᱮ ᱠᱟᱹᱡ ᱩᱥᱩᱞ ᱧᱚᱜ ᱠᱟᱹᱡ ᱪᱮᱨᱦᱟ ᱧᱚᱜ ᱢᱤᱜᱴᱟᱝ ᱥᱟᱺᱰᱤ, ᱚᱝᱠᱟᱱ ᱵᱟᱱᱩᱭ ᱛᱟᱵᱤᱱᱟ ᱠᱤ?
ᱦᱮᱸ ᱜᱚᱝᱠᱮ ᱚᱱᱠᱟᱱ ᱥᱟᱺᱰᱤ ᱠᱚᱫᱚ ᱟᱹᱰᱤ ᱜᱟᱱ ᱞᱤᱧ ᱫᱚᱦᱚ ᱠᱟᱜ ᱠᱚᱣᱟ ᱢᱟᱱᱮ ᱟᱞᱮ ᱱᱚᱛᱮ, ᱮᱸ ᱱᱚᱝᱠᱟ ᱟᱹᱰᱤ ᱜᱟᱱ ᱜᱮ ᱥᱟᱺᱰᱤ ᱛᱩᱯᱩᱫ ᱠᱚ ᱦᱩᱭᱩᱜᱼᱟ ᱛᱚ, ᱛᱚ ᱥᱟᱺᱰᱤᱭᱟᱜ ᱚᱱᱠᱟ ᱦᱤᱥᱟᱹᱵ ᱛᱮ ᱟᱹᱰᱤ ᱜᱟᱱ ᱜᱮ ᱫᱟᱢ ᱱᱚᱣᱟ ᱠᱚᱨᱮ ᱧᱟᱢᱚᱜᱼᱟ᱾ ᱥᱟᱺᱰᱤ ᱠᱚᱜᱮ ᱦᱚᱸ ᱞᱤᱧ ᱫᱚᱦᱚ ᱟᱠᱟᱜ ᱟᱞᱟᱫᱟ ᱟᱛᱮ ᱱᱚᱝᱠᱟ, ᱵᱷᱟᱹᱜᱤ ᱵᱷᱟᱹᱜᱤ ᱥᱟᱺᱰᱤ ᱦᱮᱱᱟᱜ ᱠᱚᱣᱟ ᱡᱩᱫᱤ ᱚᱱ ᱠᱟ ᱦᱟᱛᱟᱣ ᱥᱟᱱᱟ ᱵᱤᱱᱟ ᱛᱟᱦᱚᱞᱮ ᱟᱞᱮ ᱱᱚᱛᱮ ᱦᱤᱡᱩᱜ ᱵᱤᱱ ᱛᱟᱦᱚᱞᱮ ᱢᱤᱫ ᱫᱷᱟᱣ᱾ ᱧᱮᱞ ᱤᱫᱤ ᱠᱚᱣᱟᱵᱤᱱ,
ᱟᱫᱚ ᱱᱚᱝᱠᱟ ᱠᱟᱱᱟ ᱜᱚᱝᱠᱮ ᱛᱳᱜ, ᱥᱟᱺᱰᱤ ᱛᱩᱯᱩᱫ ᱥᱤᱡᱤᱱ ᱠᱚ ᱦᱤᱡᱩᱜ ᱠᱟᱱᱟ ᱱᱚᱜᱼᱚᱭ ᱦᱜ ᱪᱟᱥᱵᱟᱥ ᱠᱚ ᱪᱟᱵᱟ ᱞᱮᱱᱠᱷᱟᱱ ᱜᱮ ᱟᱞᱮ ᱥᱮᱱ ᱫᱚ ᱟᱹᱰᱤ, ᱮ ᱟᱭᱢᱟ ᱠᱟᱭᱛᱮ ᱥᱟᱺᱰᱤ ᱛᱩᱯᱫ ᱦᱩᱭᱩᱜ ᱜᱮᱭᱟ᱾ ᱟᱫᱚ ᱵᱟᱨᱭᱟ ᱯᱮᱭᱟ ᱟᱹᱞᱤᱧ ᱨᱮᱱ ᱥᱟᱺᱰᱤ ᱫᱚᱠᱚ ᱛᱟᱦᱮᱸ ᱠᱟᱱ ᱫᱚᱠᱚ ᱛᱟᱦᱮᱸ ᱠᱟᱱ ᱜᱮᱭᱟ ᱟᱫᱚ ᱱᱚᱜᱼᱚᱭ ᱵᱚᱨᱥᱟ, ᱞᱟᱦᱟ ᱜᱮ ᱟᱨᱠᱤ ᱚᱱᱠᱟ ᱵᱚᱨᱥᱟ ᱞᱟᱦᱟ ᱜᱮ ᱚᱱᱠᱟ ᱢᱤᱫᱴᱮᱱ ᱥᱟᱺᱰᱤ ᱛᱩᱯᱩᱱ ᱚᱱᱠᱟ ᱜᱮ, ᱪᱟᱞᱟᱣ ᱵᱟᱲᱟ ᱦᱩᱭ ᱞᱮᱱ ᱜᱮᱭᱟ, ᱟᱫᱚ ᱢᱤᱫᱴᱮᱱ ᱵᱟᱨᱭᱟ ᱯᱮᱭᱟ ᱡᱷᱚᱛᱚ ᱜᱮ ᱤᱫᱤ ᱦᱩᱭ ᱞᱮᱱ ᱜᱮᱭᱟ ᱟᱫᱚ ᱤᱫᱤ ᱵᱟᱲᱟ ᱠᱟᱛᱮ, ᱛᱮ ᱟᱫᱚ ᱚᱱᱠᱟ, ᱢᱮᱫᱴᱮᱱ ᱫᱚᱭ ᱢᱟᱜ ᱦᱚᱪᱚ ᱠᱟᱱᱟ ᱫᱚᱢᱮ ᱟᱫᱚ ᱢᱟᱭᱟᱝ ᱠᱚ ᱫᱚᱢᱮ ᱡᱤᱨᱟᱹ ᱡᱤᱨᱚ ᱟᱨ ᱛᱟᱦᱞᱮ ᱚᱱᱠᱟ ᱩᱱᱤ ᱦᱚᱸ ᱵᱮᱥ, ᱢᱟᱱᱮ ᱠᱟᱹᱡ ᱟᱜᱷᱟᱛ ᱨᱮ ᱢᱮᱱᱟᱭᱟ ᱟᱫᱚ ᱩᱱᱤ ᱫᱚ ᱚᱱᱠᱟ ᱫᱚ ᱯᱷᱩᱴᱵᱚᱞ ᱦᱚᱪᱚ ᱫᱚ ᱵᱟᱭ ᱜᱟᱱᱚᱜᱼᱟ᱾ ᱟᱨ ᱵᱟᱨᱭᱟ ᱫᱚ ᱯᱟᱹᱩᱲ ᱛᱮᱜᱮᱞᱤᱧ ᱦᱟᱨᱟᱣ ᱦᱚᱪᱚ ᱟᱠᱟᱱᱟ ᱟᱫᱚ ᱱᱤᱛ ᱫᱚ ᱮᱠᱟᱞ ᱜᱮ ᱢᱮᱫᱴᱮᱱ ᱦᱚ ᱥᱟᱺᱰᱤ ᱵᱟᱹᱱᱩᱜ, ᱠᱚᱴᱟᱞᱤᱧᱟ ᱟᱫᱚ ᱚᱱᱟᱜᱮᱞᱤᱧ ᱵᱟᱡᱟᱣ ᱟᱹᱤᱧᱟ, ᱞᱮᱭ ᱵᱟᱲᱟᱭᱮᱫᱟ ᱡᱩᱫᱤ ᱟᱵᱤᱱ ᱨᱮ ᱡᱩᱫᱤ ᱚᱱᱠᱟᱱ ᱥᱟᱺᱰᱤ ᱢᱮᱱᱟᱜ ᱠᱚ ᱠᱷᱟᱱ ᱮᱱᱠᱷᱟᱱ ᱟᱹᱜᱩᱞᱤᱧ ᱥᱮᱱᱚᱜᱼᱟ ᱦᱮᱸ?
ᱛᱟᱦᱟᱞᱮ ᱚᱱᱝᱠᱟ ᱜᱚᱝᱠᱮ ᱟᱹᱰᱤ ᱟᱹᱞᱤᱧ ᱢᱟ ᱟᱹᱰᱤ ᱜᱟᱱ ᱚᱱᱠᱟ ᱥᱤᱢ ᱥᱟᱹᱲᱤ ᱞᱤᱧ ᱫᱚᱦᱚ ᱟᱠᱟᱫ ᱠᱚᱣᱟ, ᱚᱱᱠᱟ ᱡᱩᱫᱤ ᱥᱚᱢᱚᱭ ᱡᱩᱫᱤ ᱵᱤᱱ ᱧᱟᱢᱟ ᱛᱟᱦᱚᱞᱮ ᱦᱤᱡᱩᱜ ᱵᱤᱱ᱾ ᱠᱟ ᱟᱞᱤᱧ ᱥᱟᱞᱟᱜ ᱢᱤᱫᱷᱟᱮ ᱛᱟᱦᱟᱞᱮ ᱡᱳᱜᱟᱡᱳᱜᱽ ᱵᱤᱱ ᱱᱚᱝᱠᱟ ᱜᱮ ᱦᱮᱸᱥ ᱛᱟᱦᱮᱞ ᱧᱮᱞ ᱤᱫᱤ, ᱠᱚᱣᱟᱵᱤᱱ ᱡᱫᱤ ᱵᱤᱱ ᱠᱩᱥᱤᱭᱟ ᱠᱚᱣᱟ ᱛᱟᱦᱟᱞᱮ ᱵᱤᱱ ᱦᱟᱛᱟᱣ ᱤᱫᱤ ᱠᱚᱣᱟ ᱦᱮᱸ ᱥᱮ ᱵᱟᱝ?
ᱦᱳᱭ ᱦᱳᱭ ᱦᱳᱭ ᱦᱳᱭ᱾ ᱟᱫᱚ ᱟᱨ ᱚᱱᱠᱟ ᱥᱩᱠᱨᱤ ᱠᱚ ᱛᱤᱱᱟᱹᱜ ᱜᱟᱱ ᱢᱮᱱᱟᱜ ᱠᱚᱛᱟᱵᱤᱱᱟ?
ᱥᱩᱠᱨᱤ ᱫᱚ ᱜᱚᱝᱠᱮ ᱚᱱᱠᱟ ᱵᱟᱨ ᱯᱮᱭᱟ ᱜᱟᱱ ᱚᱱᱠᱟᱞᱤᱧ ᱫᱚᱦᱚᱣᱟ ᱟᱠᱟᱫ ᱠᱚᱣᱟ ᱱᱚᱸᱰᱮ, ᱯᱷᱟᱨᱢ ᱠᱚ ᱦᱮᱱᱟᱜᱼᱟ ᱛᱚ ᱥᱟᱬ, ᱥᱤᱢ ᱥᱟᱹᱲᱤᱭᱟᱜ ᱡᱟᱦᱟᱸ ᱚᱱᱟ ᱥᱟᱶ ᱥᱟᱶᱛᱮᱞᱤᱧ ᱫᱚᱦᱚ ᱟᱠᱟᱫ ᱠᱚᱣᱟ ᱟᱨ ᱪᱮ ᱵᱟᱨᱭᱟ ᱯᱮᱭᱟ ᱜᱟᱱ ᱱᱚᱝᱠᱟ᱾
ᱟᱪᱪᱷᱟ ᱟᱪᱪᱷᱟ ᱥᱩᱠᱨᱤ ᱨᱮᱢᱟ ᱵᱷᱟᱜᱤ ᱜᱮ ᱫᱟᱢ ᱠᱚ ᱢᱮᱱᱟᱜᱼᱟ᱾ ᱥᱤᱢ ᱠᱚᱨᱮ ᱦᱚᱸᱚᱸᱼᱼ ᱵᱷᱟᱜᱤ ᱜᱮ ᱥᱩᱠᱨᱤ ᱠᱚᱨᱮ ᱦᱚᱸ ᱵᱷᱟᱜᱤ ᱜᱮ ᱟᱫᱚᱼᱼ ᱱᱮᱛᱟᱨ ᱫᱚ ᱧᱮᱞ ᱠᱟᱱᱟ ᱜᱚᱝᱠᱮ ᱱᱩᱠᱩ ᱢᱮᱨᱚᱢ ᱠᱷᱚᱱᱟᱜ ᱫᱚ ᱥᱩᱠᱨᱤ ᱟᱹᱥᱩᱞ ᱜᱮ ᱟᱹᱰᱤ ᱵᱷᱟᱹᱜᱤᱭᱟ ᱠᱟᱨᱚᱱᱼᱼ ᱥᱩᱠᱨᱤ ᱫᱚ ᱟᱹᱰᱤ ᱞᱚᱜᱚᱱ ᱠᱚ ᱦᱟᱨᱟ ᱦᱚᱸᱠᱚ ᱦᱟᱨᱟᱜᱼᱟᱼᱼ
ᱚᱱᱟ
ᱢᱮᱫᱴᱮᱱ ᱥᱩᱠᱨᱤ ᱵᱮᱥᱤ ᱦᱚᱸ ᱵᱮᱥᱤ ᱜᱮ ᱫᱟᱢ ᱫᱟᱢ ᱛᱮᱦᱚᱭ ᱟᱹᱠᱷᱨᱤᱧᱚᱜ ᱜᱮᱭᱟᱼᱼ ᱢᱚᱴᱟ ᱢᱩᱴᱤ ᱡᱮᱹᱞ ᱵᱤᱥᱤ ᱞᱮᱱ ᱛᱟᱭ ᱠᱷᱟᱱ ᱦᱮᱸ ᱥᱮ ᱵᱟᱝᱼᱼ
ᱦᱮᱸ ᱦᱮᱸ ᱮᱠᱟᱞ ᱮᱠᱟᱞᱼᱼ
ᱦᱮᱸ ᱟᱫᱚ ᱚᱱᱟᱜᱮ ᱟᱨᱠᱤᱼᱼ ᱵᱷᱟᱜᱤ ᱜᱮ ᱚᱱᱟᱜᱮᱵᱤᱱ ᱫᱚᱦᱚ ᱟᱠᱟᱫ ᱠᱚᱣᱟ ᱟᱹᱰᱤ ᱱᱟᱯᱟᱭ ᱨᱩᱸᱡᱤ ᱯᱩᱸᱡᱤ ᱟᱹᱵᱤᱱ ᱫᱚ ᱛᱟᱦᱟᱞᱮ, ᱡᱟᱦᱟᱱᱟᱜ ᱚᱱᱠᱟᱱᱟᱜ ᱯᱚᱨᱚᱵᱚᱨᱛᱤ ᱠᱟᱞᱨᱮ ᱦᱳᱭᱛᱳ ᱚᱱᱠᱟ ᱡᱩᱫᱤ ᱡᱟᱦᱟᱱᱟᱜᱼᱼ ᱫᱩᱠ ᱥᱟᱥᱮᱛ ᱨᱮᱵᱤᱱ ᱧᱩᱨᱦᱩᱜᱼᱟ ᱩᱱᱠᱩᱵᱤᱱ ᱟᱹᱷᱨᱤᱧ ᱵᱟᱲᱟ ᱠᱚᱛᱮ ᱟᱹᱵᱤᱱᱟᱜᱼᱼ
ᱦᱮᱸ ᱦᱮᱸ ᱮᱠᱫᱚᱢ ᱮᱠᱫᱚᱢ ᱦᱩᱸ ᱦᱩᱸᱼᱼ ᱟᱫᱚ ᱚᱱᱠᱟ ᱦᱤᱥᱟᱹᱵ ᱛᱮᱜᱮ ᱜᱚᱝᱠᱮ ᱟᱫᱚ ᱫᱚᱦᱚ ᱵᱟᱲᱟ ᱦᱩᱭ ᱠᱟᱱᱟ ᱟᱨᱻ ᱡᱟᱦᱟᱸᱨᱮ ᱢᱟᱱᱮ ᱦᱟᱹᱛᱲᱟᱹᱣ ᱛᱮ ᱡᱚᱠᱷᱚᱱ ᱦᱟᱹᱛᱲᱟᱹᱣ ᱛᱮ ᱡᱚᱠᱷᱚᱱ ᱵᱟᱹᱞᱤᱧ ᱧᱟᱢᱟ ᱡᱟᱦᱟᱱᱟᱜ ᱟᱫᱚ ᱱᱩᱠᱩ ᱴᱷᱮᱱ ᱠᱷᱚᱱᱟᱜ ᱜᱮ ᱟᱫᱚ ᱛᱚ ᱡᱟᱦᱟᱸᱼᱼ ᱠᱤᱪᱷᱩ ᱨᱮᱦᱚ ᱴᱟᱠᱟ ᱯᱚᱭᱥᱟᱹ ᱫᱩᱠ ᱵᱤᱯᱚᱫ ᱨᱮᱫᱚ ᱩᱰᱩᱠᱚᱜ ᱜᱮᱭᱟ ᱦᱮᱸ ᱥᱮ ᱵᱟᱝ?
ᱮᱠᱟᱞ ᱮᱠᱟᱞ ᱮᱠᱟᱞ ᱮᱠᱟᱞ, ᱟᱹᱰᱤ ᱱᱟᱯᱟᱭ, ᱾
ᱫᱚᱦᱚ ᱵᱲᱟᱟ ᱦᱳᱭ ᱟᱠᱟᱱᱟ ᱚᱱᱠᱟᱼᱼ
ᱦᱸ
ᱟᱫᱚ ᱜᱚᱝᱠᱮ ᱛᱟᱦᱟᱞᱮ ᱟᱢ ᱫᱚ ᱱᱚᱝᱠᱟ ᱥᱟᱺᱰᱤ ᱡᱮᱦᱮᱛᱩᱢ ᱛᱩᱯᱩᱫ ᱠᱚᱜᱮᱭᱟ ᱛᱟᱦᱟᱞᱮ ᱱᱚᱝᱠᱟ ᱥᱟᱺᱤ ᱠᱚᱫᱚ ᱵᱟᱢ ᱫᱚᱦᱚ ᱵᱟᱲᱟ ᱟᱠᱟᱫ ᱠᱚᱣᱟ? ᱢᱤᱫ ᱵᱟᱨᱱᱚᱝᱠᱟᱼᱼ?
ᱟᱨ ᱱᱤᱛᱚᱜ ᱫᱚ ᱮᱠᱟᱞ ᱥᱟᱺᱰᱤ ᱫᱚᱠᱚ ᱪᱟᱵᱟ ᱼᱼ ᱛᱟᱹᱨ ᱟᱠᱟᱱ ᱜᱮᱭᱟ ᱟᱨ ᱱᱤᱛ ᱫᱚ ᱚᱱᱠᱟ ᱫᱚᱢᱮ ᱫᱚ ᱵᱟᱹᱱᱩᱜ ᱠᱚᱣᱟ᱾ ᱱᱩᱠᱩ ᱠᱟᱞᱚᱴ ᱠᱚᱜᱮ ᱢᱮᱱᱟᱜ ᱠᱚᱣᱟ ᱱᱩᱠᱩ ᱜᱮ ᱧᱮᱞ ᱵᱟᱲᱟ ᱦᱩᱭᱩᱜ ᱠᱟᱱᱟ᱾ ᱟᱨ ᱫᱮᱠᱷᱤ ᱡᱚᱫᱤ ᱯᱚᱨᱚᱵᱚᱨᱛᱤ ᱠᱟᱞ ᱛᱮᱠᱚ ᱵᱟᱧᱪᱟᱜᱠᱷᱟᱱ ᱫᱚ ᱟᱨ ᱥᱩᱠᱨᱤ ᱫᱚ ᱮᱠᱟᱞ ᱜᱮ ᱵᱟᱹᱱᱩᱜ ᱠᱚ ᱛᱟᱞᱤᱧᱟ᱾ ᱟᱹᱞᱤᱧ ᱨᱮᱱ ᱫᱚ ᱦᱮᱸ ᱢᱮᱨᱚᱢ ᱢᱮᱱᱟᱜ ᱠᱚ ᱛᱟᱞᱤᱧᱟ, ᱦᱮᱸ ᱢᱮᱨᱚᱢ ᱯᱚᱱᱨᱚᱴᱤ ᱜᱟᱱ ᱢᱮᱱᱟᱜ ᱠᱚᱣᱟ᱾
ᱚᱸ ᱯᱚᱱᱨᱚᱴᱤ ᱢᱟᱱᱮ ᱟᱹᱰᱤ ᱜᱟᱱ ᱜᱮ ᱜᱚᱝᱠᱮ ᱛᱟᱦᱚᱞᱮ ᱢᱟ?
ᱦᱮᱸᱮᱻ ᱟᱫᱚ ᱢᱮᱨᱚᱢ ᱫᱚ ᱚᱱᱮ ᱚᱱᱠᱟ ᱟᱫᱚ ᱨᱳᱜᱽ ᱟᱡᱟᱨ ᱠᱚᱦᱚᱸ ᱧᱟᱢ ᱠᱚᱣᱟ᱾ ᱟᱨ ᱛᱟᱨᱯᱚᱨᱮ ᱮᱸ ᱜᱩᱯᱤ ᱠᱚᱦᱚᱸ ᱤᱫᱤ ᱠᱚ ᱦᱩᱭᱩᱜ ᱛᱟᱢᱟ᱾ ᱟᱨᱚ ᱟᱹᱜᱩ ᱠᱚ ᱦᱩᱭᱩᱜ ᱛᱟᱢᱟ ᱟᱹᱰᱤ ᱡᱷᱟᱢᱮᱞᱟ ᱢᱮᱱᱟᱜᱼᱟ᱾ ᱟᱫᱚ ᱥᱩᱠᱨᱤ ᱫᱚ ᱠᱷᱟᱱ ᱫᱚ ᱟᱹᱰᱤ ᱱᱟᱯᱟᱭᱚᱜᱼᱟ, ᱥᱩᱠᱨᱤ ᱫᱚ ᱠᱷᱟᱱ ᱫᱚ ᱟᱲᱟᱜ ᱜᱤᱲᱤ ᱠᱟᱫᱮᱭᱟᱢ, ᱠᱷᱟᱞᱤ ᱠᱟᱹᱪ ᱮᱢ ᱧᱮᱞ ᱵᱟᱲᱟ ᱟᱫᱮ ᱠᱷᱟᱱ ᱜᱮ ᱦᱩᱭᱱᱟ᱾ ᱦᱩᱸ,
ᱟᱪᱪᱷᱟ ᱟᱪᱪᱷᱟ,
ᱛᱟᱞᱮ ᱮᱻ ᱛᱩᱯᱩ ᱵᱟᱲᱟ ᱠᱚᱫᱚ ᱦᱩᱭ ᱟᱠᱟᱱᱟ ᱥᱮ ᱵᱟᱝ ᱜᱚᱝᱠᱮ?
ᱮᱸᱻ ᱜᱚᱝᱠᱮ ᱛᱩᱯᱩ ᱵᱟᱲᱟ ᱫᱚ ᱦᱩᱭ ᱠᱟᱱᱟ ᱛᱩᱯᱩ ᱵᱟᱲᱟ ᱠᱟᱛᱮ ᱡᱚᱢ ᱵᱟᱲᱟ ᱠᱟᱛᱮᱸ ᱦᱮᱸᱜ ᱮᱸ ᱫᱩᱲᱩᱵ ᱵᱟᱲᱟ ᱦᱩᱭ ᱞᱮᱱᱟ᱾ ᱟᱨ ᱪᱮᱫ
ᱟᱪᱪᱷᱟ,
ᱛᱟᱦᱚᱞᱮ ᱜᱚᱝᱠᱮ ᱮᱸ ᱟᱢᱟᱜ ᱫᱚ ᱛᱟᱦᱚᱞᱮ ᱡᱚᱢ ᱵᱟᱲᱟ ᱦᱩᱭᱱᱟ ᱥᱮ ᱵᱟᱝᱼᱟ ᱛᱟᱦᱚᱞᱮ?
ᱦᱮᱸ ᱡᱚᱢ ᱵᱟᱲᱟ ᱠᱚᱫᱚ ᱦᱩᱭ ᱟᱠᱟᱱ ᱜᱮᱭᱟ, ᱟᱨ ᱡᱚᱢ ᱵᱟᱲᱟ ᱠᱟᱛᱮᱫ ᱱᱚᱜᱼᱚᱭ ᱱᱟᱧ ᱧᱚᱜ ᱨᱮᱜᱮ ᱡᱚᱢ
ᱟᱫᱚ ᱱᱤᱛ ᱫᱚ ᱦᱟᱸᱜ ᱫᱮᱠᱷᱤ ᱦᱟᱸᱜ ᱛᱩᱯᱩ ᱵᱟᱲᱟ ᱟᱹᱣᱨᱤᱭᱟᱜᱼᱟ, ᱛᱩᱯᱩ ᱵᱟᱲᱟ ᱠᱚᱫᱚ᱾ ᱟᱹᱞᱤᱧ ᱫᱚ ᱟᱹᱣᱨᱤ ᱞᱤᱧ ᱛᱩᱯᱳᱱᱟ, ᱛᱩᱯᱩ ᱵᱟᱲᱟ ᱠᱟᱛ ᱛᱮ ᱦᱟᱸᱜ ᱮᱸ ᱫᱮᱠᱷᱤ ᱟᱫᱚ ᱛᱤᱦᱮᱱ ᱫᱚ ᱠᱟᱹᱡᱽ ᱦᱟᱱᱮ ᱵᱟᱡᱟᱨ ᱥᱮᱫ ᱞᱤᱧ ᱪᱟᱞᱟᱜᱼᱟ᱾ ᱚᱱᱟ ᱥᱟᱨ ᱠᱚ ᱠᱟᱹᱡᱽ ᱞᱤᱧ ᱦᱟᱛᱟᱣ ᱟᱹᱜᱩ ᱠᱟᱜᱼᱟ ᱦᱮᱸ ᱥᱟᱨ ᱠᱚ ᱠᱟᱹᱡᱽ ᱦᱟ ᱛᱟ ᱟᱹᱜᱩᱭ ᱦᱩᱭᱩᱜᱼᱟ ᱛᱚᱞᱟ ᱠᱚᱨᱮ ᱮᱢᱟᱜ ᱦᱩᱭᱩᱜᱼᱟ᱾ ᱟᱨᱠᱤ ᱚᱱᱟ ᱠᱚ ᱱᱤᱛ ᱠᱷᱚᱱᱟᱜ ᱡᱩᱫᱤ ᱵᱟᱢ ᱦᱟᱛᱟᱣ ᱟᱹᱜᱩ ᱠᱟᱜᱼᱟ ᱱᱚᱜᱼᱚᱭ ᱛᱚ ᱱᱤᱛᱳᱜ ᱫᱚ ᱛᱚᱞᱟ ᱦᱩᱭᱚᱭᱱᱟ ᱢᱟᱱᱮ ᱜᱟᱪᱷᱤ ᱠᱚ ᱨᱚᱦᱚᱭ ᱦᱩᱭᱱᱟ ᱢᱟᱱᱮ ᱜᱮ ᱢᱤᱫ ᱜᱷᱟᱹᱲᱤ ᱛᱮ ᱦᱟᱸᱜ ᱱᱤᱛ ᱫᱚ ᱦᱟᱨᱟᱜ-ᱟ, ᱦᱮᱸ ᱛᱟᱯᱚᱨᱮ ᱥᱟᱨ ᱠᱚ ᱚᱱᱟ ᱠᱚ ᱠᱟᱹᱡ ᱚᱠᱟ ᱠᱚᱠᱚ ᱮᱢ ᱦᱩᱭᱩᱜ-ᱟ ᱚᱱᱟ ᱠᱚ ᱠᱟᱹᱡ ᱠᱟᱹᱡ ᱠᱤᱨᱤᱧ ᱟᱹᱜᱩᱭ ᱦᱩᱭᱩᱜ-ᱟ, ᱚᱱᱟ ᱠᱚ ᱫᱚᱦᱚ ᱠᱟᱜ ᱦᱩᱭᱩᱜ-ᱟ᱾ ᱱᱤᱛᱚᱜ ᱠᱷᱚᱱᱟᱜ ᱟᱫᱚ ᱚᱱᱟ ᱜᱮᱞᱤᱧ ᱢᱚᱱᱮ ᱟᱫᱚ ᱵᱟᱡᱟᱨ ᱥᱮᱫ ᱞᱤᱧ ᱥᱮᱱᱚᱜ ᱞᱟᱹᱜᱤᱫ-ᱟ᱾ ᱩᱸ,
ᱟᱪᱪᱷᱟ ᱟᱪᱪᱷᱟ ᱟᱹᱰᱤ ᱱᱟᱯᱟᱭ ᱠᱟᱛᱷᱟ, ᱛᱟᱦᱚᱞᱮ ᱜᱚᱝᱠᱮ ᱟᱯᱮ ᱚᱲᱟᱜ ᱠᱷᱚᱱᱟᱜ ᱫᱚ ᱵᱟᱡᱟᱨ ᱫᱚ ᱛᱤᱱᱟᱹᱜ ᱥᱟᱺᱜᱤᱧ ᱜᱮᱭᱟ ᱥᱮ, ᱥᱩᱨ ᱥᱩᱯᱩᱨ ᱦᱮᱱᱟᱜ-ᱟ?
ᱟ ᱟᱞᱮ ᱥᱮᱱ ᱫᱚ ᱚᱱᱠᱟ ᱫᱚᱢᱮ ᱥᱟᱺᱜᱤᱧ ᱫᱚ, ᱵᱟᱡᱟᱨ ᱫᱚ ᱵᱟᱝ ᱠᱟᱱᱟ᱾ ᱡᱮ ᱟᱭᱢᱟ ᱥᱟᱺᱜᱤᱧ ᱟᱨ ᱥᱩᱨ ᱧᱚᱜ ᱜᱮᱭᱟ ᱵᱟᱡᱟᱨ ᱫᱚ ᱟᱫᱚ ᱵᱟᱡᱟᱨ ᱫᱚ ᱚᱱᱟ ᱫᱚ ᱞᱟᱹᱭ ᱞᱮᱠᱷᱟᱱ ᱫᱚ ᱵᱟᱝ ᱠᱚ ᱞᱟᱹᱭᱟ, ᱢᱩᱳᱲ ᱞᱮᱠᱟ ᱠᱚ ᱞᱟᱹᱭᱟ᱾ ᱦᱮᱸ,
ᱚᱸ ᱢᱟᱱᱮ ᱡᱷᱚᱛᱚ ᱠᱤᱪᱷᱩ ᱧᱟᱢᱚᱜ-ᱟ᱾ ᱟᱨ ᱪᱮᱫ?
ᱦᱳᱭ ᱦᱳᱭ ᱦᱳᱭ ᱥᱟᱱᱟᱢᱟᱜ ᱜᱮ ᱧᱟᱢᱚᱜ-ᱟ ᱮᱢᱚᱱ ᱠᱳᱱᱳ ᱡᱮ ᱚᱱᱠᱟᱱᱟᱜ ᱫᱚ ᱵᱟᱝ ᱧᱟᱢᱚᱜ-ᱟ ᱮᱸ ᱵᱤᱥ ᱛᱷᱮᱠᱮ ᱥᱩᱨᱩ ᱠᱚᱨᱮ ᱢᱟᱱᱮ ᱡᱟᱦᱟᱸ ᱛᱤᱱᱟᱹᱜ ᱜᱮ ᱚᱱᱠᱟᱱᱟᱜ ᱮᱸ ᱱᱚᱝᱠᱟ ᱟᱵᱚ ᱪᱟᱹᱥᱤ ᱠᱚ ᱦᱳᱲᱩ ᱠᱚ ᱨᱚᱦᱚᱭ ᱠᱚᱨᱮ ᱟᱨᱡᱟᱣ ᱠᱚᱨᱮ ᱡᱟᱦᱟᱱᱟᱜ ᱵᱤᱥ ᱠᱚ ᱧᱟᱢᱚᱜ-ᱟ ᱡᱚᱛᱚ ᱠᱤᱪᱷᱩ ᱜᱮ ᱧᱟᱢᱚᱜ, ᱩᱸ,
ᱟᱪᱪᱷᱟ ᱟᱪᱪᱷᱟ,
ᱛᱟᱦᱮ ᱟᱯᱮ ᱫᱚ ᱵᱟᱡᱟᱨ ᱠᱷᱚᱱᱟᱜ ᱛᱤᱱᱟᱹᱜ ᱥᱟᱜᱤᱧ ᱟᱯᱮ ᱵᱚᱭᱦᱟ?
ᱟᱫᱚ ᱟᱞᱮ ᱚᱱᱛᱮ ᱦᱚᱸ ᱱᱚᱝᱠᱟ ᱡᱮ ᱵᱟᱡᱟᱨ ᱫᱚ ᱞᱟᱹᱭ ᱞᱮᱠᱷ ᱵᱟᱝᱟ ᱪᱚᱠ ᱞᱮᱠᱟ ᱜᱮ ᱢᱟᱱᱮ ᱡᱷᱚᱛᱚ ᱠᱤᱪᱷᱩ ᱟᱭᱢᱟ ᱡᱤᱱᱤᱥ ᱧᱟᱢᱚᱜ-ᱟ᱾ ᱢᱟᱱᱮ ᱵᱟᱡᱟᱨ ᱠᱷᱚᱱᱟᱜ ᱥᱚᱫᱷᱟ ᱯᱟᱛ ᱛᱤ ᱠᱷᱚᱱᱟᱜ ᱩᱸ ᱨᱟᱱ ᱢᱩᱨᱜᱚᱱ ᱠᱷᱚᱱᱟᱜ ᱡᱟ ᱡᱟᱵᱚᱛᱤᱭᱳ ᱫᱚᱨᱠᱟᱨ
ᱦᱩᱸ, ᱦᱩᱸ, ᱦᱩᱸ ᱾
ᱚᱱᱮ ᱚᱱᱠᱟ ᱵᱮᱵᱚᱥᱛᱟ ᱦᱮᱱᱟᱜ-ᱟ, ᱟᱨ ᱪᱮᱫ ᱥᱩᱨ-ᱥᱩᱨ ᱢᱟᱱᱮ ᱩᱱᱟᱹᱜ ᱥᱟᱺᱜᱤᱧ ᱫᱚ ᱵᱟᱹᱱᱩᱜ-ᱟ ᱾ ᱳᱭ ᱪᱷᱚ ᱥᱟᱛᱥᱚ ᱢᱤᱴᱟᱨ ᱚᱱᱠᱟ ᱥᱟᱺᱜᱤᱧ, ᱚᱲᱟᱜ ᱠᱷᱚᱱᱟᱜ ᱚᱱᱠᱟ ᱫᱚᱠᱟᱱ ᱠᱚ ᱢᱮᱱᱟᱜ-ᱟ ᱾
ᱟᱪᱪᱷᱟ, ᱟᱪᱪᱷᱟ᱾
ᱦᱚᱸ ᱟᱨ ᱴᱷᱤᱠ ᱜᱮᱭᱟ ᱛᱟᱦᱚᱞᱮ, ᱚᱱᱠᱟᱜ ᱜᱮ ᱟᱹᱰᱤ ᱜᱷᱟᱹᱲᱤᱡ ᱞᱟᱝ ᱨᱚᱯᱚᱲᱱᱟ, ᱟᱨ ᱛᱩᱯᱩ ᱵᱟᱲᱟ ᱦᱩᱭ ᱞᱮᱱᱜᱮ, ᱟᱨ ᱱᱚᱝᱠᱟ ᱚᱠ ᱛᱚ ᱠᱚ ᱧᱟᱢ ᱞᱮᱠᱷᱟᱱ, ᱟᱨᱚ ᱨᱚᱯᱚᱲ ᱦᱳᱭᱳᱜ-ᱟ ᱾
ᱮᱠᱫᱚᱢ-ᱮᱠᱫᱚᱢ ᱮᱠᱟᱞ-ᱮᱠᱟᱞ᱾
ᱦᱮᱸ, ᱛᱟᱦᱚᱞᱮ ᱡᱚᱦᱟᱨ ᱜᱮ ᱵᱚᱭᱦᱟ ᱾
ᱦᱮᱸ ᱡᱚᱦᱟᱨ ᱜᱮ ᱾